ᱦᱮᱸ ᱦᱮᱞᱳ ᱜᱚᱝᱠᱮ ᱾
ᱦᱮᱸ ᱜᱚᱝᱠᱮ ᱡᱚᱦᱟᱨ ᱜᱮ ᱦᱟᱸᱜ ᱾
ᱦᱮᱸ ᱜᱚᱝᱠᱮ ᱡᱚᱦᱟᱨ ᱜᱮ ᱾
ᱦᱮᱸ ᱦᱮᱸ ᱦᱩᱸ ᱜᱚᱝᱠᱮ ᱪᱮᱫ ᱠᱚᱵᱮᱱ ᱪᱤᱠᱟᱹ ᱵᱟᱲᱟᱭᱮᱫᱟ ᱱᱤᱛᱚᱜ ᱠᱟᱹᱴᱤᱡ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜᱼᱟ ᱾
ᱦᱩᱸ ᱟᱹᱞᱤᱧ ᱫᱚ ᱱᱤᱛᱚᱜ ᱫᱚ ᱫᱩᱲᱩᱵ ᱟᱠᱟᱱᱟᱞᱤᱧ ᱟᱨ ᱟᱹᱞᱤᱧ ᱫᱚᱢᱮ ᱡᱟᱹᱯᱩ ᱤᱫ ᱜᱮ ᱥᱟᱱᱟ ᱟᱠᱟᱫ ᱞᱤᱧᱟ ᱦᱮᱸ ᱾
ᱦᱮᱸ ᱜᱚᱝᱠᱮ ᱟᱹᱰᱤ ᱦᱮᱸ ᱟᱹᱰᱤ ᱜᱮ ᱧᱤᱫᱟᱹ ᱭᱮᱱᱟ ᱥᱮ ᱦᱟᱸᱜ ᱟᱫᱚ ᱡᱟᱹᱯᱤᱫ ᱥᱟᱱᱟ ᱠᱟᱱᱟ ᱟᱨ ᱢᱮᱫ ᱠᱚᱦᱚᱸ ᱜᱷᱟᱹᱲᱤ ᱫᱚ ᱦᱟᱸᱜ ᱵᱟᱭ ᱥᱟᱦᱟᱣᱟᱭ ᱥᱮ ᱟᱵᱚᱣᱟᱜ ᱦᱚᱲᱢᱚ ᱡᱤᱣᱤ ᱨᱮᱦᱚᱸ ᱠᱟᱹᱴᱤᱡ ᱠᱷᱚᱛᱤ ᱫᱚᱭ ᱮᱢ ᱜᱮᱭᱟ
ᱦᱚᱭ ᱦᱚᱭ ᱦᱚᱭ ᱦᱚᱭ ᱾
ᱜᱚᱝᱠᱮ ᱟᱹᱵᱤᱱ ᱜᱮ ᱪᱮᱫ ᱠᱚᱵᱤᱱ ᱪᱤᱠᱟᱹ ᱪᱤᱠᱟᱹ ᱵᱟᱲᱟᱭᱮᱫᱟ?
ᱟᱹᱞᱤᱧ ᱦᱚᱸ ᱜᱚᱝᱠᱮ ᱛᱤᱦᱤᱧ ᱫᱚ ᱠᱟᱹᱴᱤᱡ ᱫᱟᱠᱟ ᱡᱚᱢ ᱠᱚᱛᱮ ᱥᱮ ᱠᱤᱫᱩᱵ ᱵᱟᱲᱟ ᱛᱮ ᱠᱟᱹᱴᱤᱡ ᱵᱮᱨᱤ ᱜᱚᱫ ᱮᱱ ᱜᱮᱭᱟᱞᱤᱧ ᱟᱫᱚ ᱚᱱᱟᱛᱮ ᱜᱟᱞᱚᱪ ᱞᱟᱹᱜᱤᱫ ᱦᱚᱸ ᱥᱚᱢᱚᱭ ᱠᱚ ᱵᱟᱞᱤᱧ ᱧᱟᱢ ᱟᱠᱟᱫ ᱛᱟᱦᱮᱸᱱᱟ ᱥᱮ ᱟᱫᱚ ᱱᱚᱜ-ᱚᱭ ᱦᱟᱸᱜ ᱠᱟᱹᱴᱤᱡ ᱥᱚᱢᱚᱭ ᱞᱤᱧ ᱧᱟᱢ ᱟᱠᱟᱫᱟ ᱦᱟᱸᱜ ᱾ ᱱᱚᱜ-ᱚᱭ ᱞᱤᱧ ᱜᱟᱞᱚᱪᱚᱜ ᱠᱟᱱᱟ ᱟᱵᱮᱱ ᱥᱟ
ᱦᱳᱭ ᱦᱳᱭ ᱾
ᱩᱸᱦ ᱾ ᱟᱫᱚ ᱜᱚᱝᱠᱮ ᱟᱯᱮ ᱥᱮᱫ ᱫᱟᱜ ᱜᱮ ᱦᱟᱸᱜ ᱚᱠᱟᱞᱮᱠᱟ ᱠᱟᱹᱴᱤᱡ ᱵᱮᱱ ᱞᱟᱹᱭ ᱞᱮᱠᱷᱟᱱ ᱠᱟᱴᱤᱡ ᱵᱷᱟᱜᱤ ᱠᱚᱜ ᱜᱮᱭᱟ ᱫᱟᱜ ᱡᱟᱹᱲᱤ ᱠᱚ ᱾
ᱦᱮᱸ ᱜᱚᱝᱠᱮ ᱟᱞᱮ ᱥᱮᱫ ᱫᱚ ᱫᱟᱜ ᱡᱟᱹᱲᱤ ᱠᱚᱫᱚ ᱟᱹᱰᱤ ᱜᱮ ᱦᱮᱸ ᱡᱟᱹᱥᱛᱤ ᱜᱮ ᱦᱩᱭᱩᱜ ᱠᱟᱱᱟ ᱦᱮᱸ ᱟᱨ ᱨᱚᱦᱚᱭ ᱠᱚᱦᱚᱸ ᱪᱟᱥᱵᱟᱥ ᱠᱚᱦᱚ ᱟᱰᱤ ᱜᱮ ᱞᱟᱦᱟ ᱦᱩᱭᱩᱜ ᱠᱟᱱᱟ ᱞᱮᱛᱟᱲ ᱜᱮ ᱾
ᱦᱩᱸ ᱦᱩᱸ ᱦᱩᱸ ᱾
ᱛᱟᱦᱞᱮ ᱟᱹᱵᱤᱱ ᱥᱮᱫ ᱜᱮ ᱚᱠᱟ ᱞᱮᱠᱟ ᱪᱟᱥᱵᱟᱥ ᱠᱚ ᱛᱤᱱᱟᱹᱜ ᱞᱟᱦᱟᱭᱮᱱᱟ?
ᱦᱮᱸ ᱜᱚᱝ ᱦᱮᱸ ᱜᱚᱝᱠᱮ ᱞᱟᱹᱭᱮᱫ ᱟᱞᱤᱧ ᱦᱚᱜᱼᱚᱭ ᱦᱟᱸᱜ ᱦᱚᱞᱟ ᱫᱷᱟᱹᱨᱤᱡ ᱫᱚ ᱦᱟᱸᱜ ᱵᱷᱟᱜᱤ ᱜᱮ ᱫᱟᱜ ᱵᱟᱲᱟᱟᱣ ᱟᱫ ᱞᱮᱭᱟ ᱦᱟᱸᱜ ᱾
ᱦᱳᱭ ᱦᱳᱭ ᱦᱳ ᱾
ᱦᱮᱸ ᱟᱫᱚ ᱜᱚᱝᱠᱮ ᱛᱤᱦᱤᱧ ᱫᱚ ᱦᱟᱸᱜ ᱵᱟᱭ ᱫᱟᱜ ᱠᱟᱜ ᱞᱮᱭᱟ ᱟᱨ ᱥᱮᱨᱢᱟ ᱠᱚᱦᱟᱸᱜ ᱨᱤᱢᱤᱞ ᱠᱚᱫᱚ ᱵᱟᱝ ᱧᱮᱧᱟᱢ ᱠᱟᱱᱟ ᱥᱮᱨᱢᱟ ᱠᱚᱨᱮ ᱦᱚᱸ ᱾ ᱟᱫᱚ ᱡᱟᱹᱱᱤᱡ ᱵᱟᱭ ᱫᱟᱜ ᱵᱟᱭ ᱫᱟᱜᱟᱭ ᱦᱟᱜ ᱛᱮᱦᱤᱧ ᱫᱚ ᱟᱫᱚ
ᱦᱳᱭ ᱾
ᱟᱞᱮ ᱦᱚᱸᱜᱼᱚᱭ ᱨᱚᱦᱚᱭ ᱠᱚᱫᱚ ᱦᱟᱸᱜ ᱫᱷᱩᱨᱟᱹᱣ ᱠᱟᱱ ᱜᱮᱭᱟᱞᱮ ᱾ ᱟᱰᱤ ᱡᱳᱨ ᱥᱳᱨ ᱜᱮ ᱦᱟᱸᱜ ᱜᱚᱢᱠᱮ ᱾
ᱦᱳᱭ ᱾
ᱟᱫᱚ ᱜᱚᱝᱠᱮ ᱚᱱᱟ ᱠᱚ ᱵᱤᱥᱤ ᱵᱟᱝ ᱜᱟᱞᱚᱪ ᱠᱟᱛᱮ ᱥᱮ ᱵᱟᱝ ᱜᱟᱞᱢᱟᱨᱟᱣ ᱠᱟᱛᱮ ᱦᱮᱸ ᱡᱟᱦᱟᱸ ᱦᱚᱜᱼᱚᱭ ᱢᱟᱨᱟᱝ ᱵᱚᱦᱚᱜ ᱠᱚ ᱥᱮ ᱪᱮᱛᱟᱱ ᱢᱚᱦᱚᱞ ᱥᱮᱫ ᱠᱷᱚᱱ ᱡᱟ ᱩᱰᱟᱹᱝ ᱜᱮ ᱚᱠᱛᱚ ᱧᱟᱢ ᱟᱠᱟᱱᱟ ᱠᱷᱟᱴᱚ ᱢᱟᱪᱷᱟ, ᱚᱱᱟ ᱠᱷᱟᱴᱚ ᱢᱟᱪᱷᱟ ᱚᱠᱛᱚ ᱨᱮ ᱡᱩᱫᱤ ᱟᱵᱚ ᱥᱟᱱᱛᱟᱲ ᱥᱚᱢᱟᱡᱽ ᱨᱮᱱᱟᱜ ᱮᱸ ᱡᱮᱢᱚᱱ ᱟᱹᱰᱤ ᱜᱟᱱ ᱜᱮ ᱯᱚᱨᱚᱵᱽ ᱠᱚ ᱢᱮᱱᱟᱜ ᱛᱟᱵᱚᱱᱟ ᱥᱮ? ᱞᱟᱭ ᱞᱟᱠᱪᱟᱨ ᱦᱮᱱᱟᱜ ᱛᱟᱵᱚᱱᱟ ᱟᱵᱚᱣᱟᱜ ᱫᱚ ᱾ ᱚᱱᱟ ᱠᱚ ᱱᱤᱭᱮ ᱠᱟᱹᱴᱤᱡ ᱡᱩᱫᱤ ᱜᱟᱞᱢᱟᱨᱟᱣ ᱥᱮ ᱜᱟᱞᱚᱪ ᱞᱮᱱᱠᱷᱟᱱᱡ ᱫᱚ ᱟᱹᱰᱤ ᱜᱮ ᱠᱟᱹᱴᱤᱡ ᱱᱟᱯᱟᱭ ᱠᱚᱜᱼᱟ ᱾ ᱪᱮᱫ ᱵᱮᱱ ᱞᱟᱹᱭᱮᱫᱟ ᱟᱵᱮᱱ ᱜᱚᱝᱠᱮ?
ᱦᱳᱭ ᱜᱚᱝᱠᱮ ᱦᱳᱭ ᱦᱳᱭ ᱦᱳᱭ ᱦᱳᱭ ᱾
ᱦᱮᱸ ᱟᱫᱚ ᱜᱚᱜ ᱦᱮᱸ ᱟᱫᱚ ᱜᱚᱝᱠᱮ ᱟᱵᱮᱱ ᱡᱚᱫᱤ ᱵᱮᱱ ᱫᱤᱥ ᱦᱩᱫᱤᱥ ᱠᱟᱜ ᱠᱷᱟᱡ ᱫᱚ ᱚᱱᱠᱟᱱᱟᱜ ᱜᱟ ᱜᱟᱞᱚᱪ ᱠᱚ ᱱᱩᱭᱟ ᱛᱟᱦᱚᱞᱮ ᱠᱟᱹᱴᱤᱡ ᱵᱮᱱ ᱞᱟᱹᱭ ᱞᱮᱠᱷᱟᱡ ᱫᱚ ᱵᱷᱟᱹᱜᱤ ᱠᱚᱜ ᱜᱮᱭᱟ ᱾
ᱦᱮᱸ ᱫᱤᱥ ᱦᱩᱫᱤᱥ ᱠᱟᱫᱟ ᱞᱤᱧ ᱱᱚ-ᱚᱭ ᱡᱮ ᱟᱵᱚ ᱥᱟᱱᱛᱟᱲ ᱥᱚᱢᱟᱡᱽ ᱨᱮ ᱱᱟᱣᱟ ᱥᱮᱨᱢᱟ ᱞᱮᱠᱟᱛᱮ ᱡᱟᱦᱟᱸ ᱥᱟᱠᱨᱟᱛ ᱢᱮᱱᱟᱜ ᱛᱟᱵᱚᱱᱟ ᱟᱵᱚᱣᱟᱜ
ᱦᱚᱸ ᱦᱚᱸ ᱾
ᱟᱫᱚ ᱚᱱᱟ ᱤᱫᱤ ᱠᱟᱛᱮ ᱡᱩᱫᱤ ᱵᱤᱱ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱾
ᱦᱮᱸ ᱜᱚᱢᱠᱮ ᱟᱵᱮᱱ ᱡᱚᱠᱷᱚᱱ ᱞᱟᱹᱭ ᱵᱮᱱ ᱢᱮᱛᱟᱞᱤᱧ ᱠᱟᱱᱟ ᱟᱹᱞᱤᱧ ᱦᱚᱞᱤᱧ ᱞᱟᱹᱭ ᱜᱮᱭᱟ ᱮᱸ ᱟᱵᱮᱱᱟᱜ ᱥᱮ ᱟᱹᱞᱤᱧᱟᱜ ᱚᱱᱟ ᱫᱚ ᱞᱟᱹᱭ ᱫᱚ ᱞᱟᱹᱠᱛᱤ ᱠᱟᱱ ᱜᱮᱭᱟ ᱦᱟᱸᱜ ᱾
ᱦᱳᱭ ᱦᱳᱭ ᱦᱳᱭ ᱦᱳᱭ ᱾
ᱟᱫᱚ ᱜᱚᱝᱠᱮ ᱥᱟᱠᱨᱟᱛ ᱫᱚ ᱦᱟᱸᱜ ᱟᱵᱚ ᱫᱚᱵᱚᱱ ᱢᱟᱱᱟᱣᱟ ᱯᱩᱥ ᱵᱚᱸᱜᱟ ᱦᱟᱸᱜ ᱵᱚᱱ ᱢᱟᱱᱟᱣᱫᱟ ᱡᱟᱦᱟᱸ ᱫᱚ ᱨᱟᱵᱟᱝ ᱫᱤᱱ ᱦᱟᱸᱜ-ᱼ
ᱦᱳᱭ ᱜᱚᱢᱠᱮ ᱦᱳᱭ᱾
ᱦᱮᱸ ᱦᱮᱸ ᱯᱩᱥ ᱨᱮᱱᱟᱜ ᱢᱩᱪᱟᱹᱫ ᱦᱟᱸᱜ ᱵᱚᱱ ᱢᱟᱱᱟᱣᱟ ᱟᱵᱚ ᱫᱚ᱾
ᱦᱳᱭ ᱦᱳᱭ᱾
ᱦᱮᱸ ᱩᱱ ᱫᱚ ᱦᱟᱸᱜ ᱚᱱᱮ ᱯᱩᱥ ᱵᱚᱸᱜᱟ ᱜᱤ ᱡᱚᱠᱷᱚᱡ ᱜᱮ ᱵᱚᱞᱚᱭᱮᱱᱟ ᱩᱱ ᱠᱷᱚᱡ ᱜᱮ ᱦᱟᱸᱜ ᱟᱫᱚ ᱠᱟᱹᱴᱤᱡ ᱩᱢᱮᱨ ᱩᱸ ᱢᱟᱹᱭ ᱥᱮ ᱵᱟᱹᱵᱩ ᱛᱟᱠᱚ ᱫᱚ ᱦᱟᱜ ᱚᱱᱮ ᱡᱷᱩᱨᱤ ᱠᱚᱫᱚ ᱠᱚ ᱢᱟᱜ ᱮᱨᱮᱧ ᱪᱩᱛ ᱡᱟᱨᱟ ᱠᱚᱠᱚ ᱢᱟᱜ ᱡᱟᱣᱨᱟ ᱠᱟᱜᱼᱟ ᱠᱚ᱾ ᱦᱮᱸ ᱟᱫᱚ ᱠᱩᱢᱟᱹᱭ ᱡᱩᱨᱩᱜ ᱞᱟᱹᱜᱤᱫᱟ ᱦᱟᱸᱜ᱾
ᱦᱳᱭ ᱦᱳᱭ᱾
ᱦᱳᱭ ᱦᱳᱭ ᱥᱟᱠᱨᱟᱛᱚᱜ ᱟᱵᱚᱱ ᱥᱮ ᱦᱟᱸᱜ ᱟᱫᱚ
ᱦᱳᱭ ᱦᱳ
ᱥᱟᱠᱨᱟᱛ ᱞᱟᱦᱟ ᱫᱤᱱ ᱫᱚ ᱦᱟᱸᱜ ᱡᱚᱠᱷᱚᱡ ᱚᱱᱮ ᱠᱩᱢᱵᱟᱹ ᱧᱩᱨᱩᱜ ᱞᱟᱦᱟ ᱫᱤᱱ ᱫᱚ ᱦᱟᱸᱜ ᱚᱱᱟ, ᱠᱩᱢᱵᱟᱹ ᱠᱚ ᱦᱟᱸᱜ ᱠᱚ ᱡᱩᱫᱟ ᱦᱟᱸᱜ ᱚᱱᱟ ᱥᱟᱦᱟᱱ ᱠᱚᱥᱮ? ᱡᱷᱩᱨᱤ ᱠᱚ ᱦᱚᱵᱚᱨ ᱥᱩᱨ ᱠᱟᱛᱮᱜ ᱡᱟᱦᱟᱸ ᱠᱚ ᱵᱮᱱᱟᱣᱟ ᱦᱟᱸᱜ ᱠᱩᱢᱵᱟᱹ ᱫᱚ ᱦᱟᱸᱜ᱾
ᱦᱳᱭ ᱦᱳᱭ ᱦᱳᱭ ᱦᱳᱭ ᱦᱳᱭ᱾
ᱟᱫᱚ ᱜᱚᱝᱠᱮ ᱛᱟᱨᱯᱚᱨᱮᱨ ᱫᱤᱱ ᱫᱚ ᱦᱟᱸᱜ ᱥᱮᱛᱟᱜ ᱥᱮ ᱵᱷᱳᱨ ᱨᱮ ᱞᱟᱹᱭᱟ ᱠᱚ ᱚᱱᱟᱫᱚ ᱵᱮᱲᱟ ᱨᱟᱠᱟᱵᱚᱜ ᱞᱟᱦᱟ ᱨᱮᱜᱮ ᱦᱟᱸᱜ, ᱚᱱᱟ ᱠᱩᱢᱵᱟᱹ ᱫᱚ ᱡᱩᱨᱩᱜ ᱤᱲᱤᱡ ᱠᱟᱜ ᱦᱩᱭᱩᱜᱼᱟ᱾
ᱦᱳᱭ ᱦᱳᱭ ᱦᱳᱭ᱾
ᱟᱫᱚ ᱜᱚᱝᱠᱮ ᱚᱱᱟ ᱪᱮᱫ ᱞᱟᱹᱜᱤᱫ ᱡᱩᱨᱩᱜ ᱤᱲᱤᱪ ᱠᱟᱜ ᱦᱩᱭᱩᱜᱼᱟ ᱚᱱᱟ ᱫᱚ ᱦᱟᱸᱜ ᱵᱟᱞᱤᱧ ᱞᱟᱹᱭ ᱫᱟᱲᱮᱭᱟᱜ ᱠᱟᱱᱟ ᱟᱞᱤᱧ ᱫᱚ,
ᱦᱚᱭ ᱦᱚᱭ᱾
ᱟᱫᱚ ᱮᱱᱦᱤᱞᱳᱜ ᱦᱟᱸᱜ ᱚᱠᱟ ᱞᱮᱠᱟ ᱠᱚ ᱛᱩᱯᱩ ᱱᱟᱠᱚᱥᱮ ᱠᱟᱨ ᱠᱚ ᱠᱟᱹᱢᱤᱭᱟ ᱦᱟᱸᱜ, ᱚᱲᱟᱜ ᱠᱚᱨᱮ ᱚᱱᱟ ᱠᱚ ᱠᱟᱹᱴᱤᱡ ᱞᱤᱧ ᱞᱟᱹᱭᱮᱫᱟ ᱦᱟᱸᱜ᱾
ᱦᱳᱭ ᱜᱚᱢᱠᱮ ᱞᱟᱹᱭ ᱵᱤᱱ ᱞᱟᱹᱭ ᱵᱤᱱ?
ᱦᱮᱸ ᱮᱱᱦᱤᱞᱚᱜ ᱫᱚ ᱦᱟᱸᱜ ᱵᱷᱳᱨ ᱨᱮ ᱦᱟᱸᱜ ᱩᱱᱠᱩ ᱵᱟᱹᱵᱩ ᱛᱟᱠᱚ ᱥᱮ ᱢᱟᱹᱭ ᱛᱟᱠᱚ ᱦᱟᱸᱜ ᱵᱮᱨᱮᱫ ᱠᱟᱛᱮᱜ ᱠᱩᱵᱟᱹ ᱡᱩᱛ ᱠᱚ ᱪᱟᱞᱟᱜᱼᱟ ᱦᱟᱸᱜ, ᱜᱟᱹᱰᱭᱟᱹ ᱨᱮᱠᱚ ᱵᱮᱱᱟᱣ ᱠᱟᱫᱟ ᱥᱮ ᱱᱟᱹᱭ ᱠᱚᱨᱮᱜ ᱥᱮ ᱜᱟᱰᱟ ᱠᱚᱨᱮᱜ ᱠᱚ, ᱵᱮᱱᱟᱣ ᱠᱟᱫᱟ ᱦᱟᱸᱜ᱾
ᱦᱳᱭ ᱦᱳᱭ᱾
ᱟᱫᱚ ᱚᱱᱟ ᱠᱚᱨᱮᱜ ᱜᱮ ᱦᱟᱸᱜ ᱠᱚ ᱪᱟᱞᱟᱜ ᱟᱠᱚ ᱛᱩᱯᱩᱜ᱾ ᱟᱨ ᱛᱩᱯᱩᱜ ᱚᱠᱛᱮ ᱡᱚᱠᱷᱚᱡ ᱪᱟᱞᱟᱜᱼᱟ, ᱩᱱ ᱦᱟᱸᱜ ᱢᱤᱫᱴᱮᱱ ᱞᱚᱴᱟ ᱠᱚ ᱤᱫᱤ ᱛᱚᱨᱟᱭᱟ ᱦᱟᱸᱜ᱾ ᱦᱮᱸ, ᱟᱨ ᱱᱟᱣᱟ ᱡᱟᱢᱟ ᱯᱮᱱᱴ ᱠᱚ ᱦᱟᱸᱜ ᱠᱚ ᱤᱫᱤᱭᱟ, ᱮᱱ ᱦᱤᱞᱳᱜ ᱫᱚ ᱦᱟᱸᱜ᱾
ᱦᱳᱭ ᱦᱳᱭ ᱦᱳᱭ ᱦᱳᱭ᱾
ᱟᱫᱚ ᱚᱱᱟ ᱠᱩᱢᱵᱟᱹ ᱫᱷᱚᱨᱟᱣ ᱠᱟᱛᱮᱫ ᱜᱮ ᱦᱟᱸᱜ ᱩᱱᱠᱩ ᱫᱚᱠᱚ, ᱮᱸᱻ ᱨᱮᱭᱟᱲᱚᱜᱼᱟ᱾ ᱥᱮᱠᱚ ᱛᱩᱯᱩᱜᱼᱟ ᱦᱟᱸᱜ᱾
ᱦᱳᱭ ᱦᱳᱭ᱾
ᱦᱮᱸ, ᱟᱫᱚ ᱩᱱ ᱨᱮᱠᱚ ᱞᱟᱹᱭ ᱠᱮᱫᱟ ᱥᱮ ᱮ ᱡᱟᱦᱟᱸᱭ ᱡᱟᱦᱟᱸ ᱛᱤᱱ ᱵᱟᱨᱮ ᱰᱩᱵᱩ ᱡᱚᱜᱼᱟᱭ, ᱩᱱᱟᱹᱜ ᱜᱟᱱᱰᱟ ᱥᱮ ᱩᱱᱟᱹᱜ ᱴᱤ ᱯᱤᱴᱷᱟᱹᱭ ᱧᱟᱢᱟᱭ ᱦᱟᱸᱜ᱾ ᱚᱲᱟᱜ ᱨᱮ ᱚᱱᱠᱟ ᱠᱚ ᱞᱟᱹᱭ ᱠᱟᱫᱟ ᱦᱟᱸᱜ᱾ ᱟᱫᱚ ᱦᱟᱸᱜ ᱚᱝᱠᱟᱜᱮ ᱩᱝᱠᱩ ᱢᱟᱹᱭ ᱵᱟᱹᱵᱩ ᱛᱟᱠᱚ ᱦᱚᱸ ᱚᱱᱟ ᱨᱟᱹᱥᱠᱟᱹ ᱛᱮ ᱦᱟᱸᱜ ᱟᱹᱰᱤ ᱵᱟᱜ ᱨᱮᱭᱟᱜ ᱠᱚ ᱰᱩᱵᱩᱡᱚᱜ ᱜᱮᱭᱟ ᱦᱟᱸᱜ, ᱟᱨ ᱚᱱᱟ ᱚᱱᱟ ᱛᱩᱯᱩ ᱥᱟᱹᱛ ᱠᱟᱛᱮᱫ ᱦᱟᱸᱜ ᱚᱱᱟ ᱟᱨ ᱢᱤᱫ ᱫᱷᱟᱣ ᱡᱚᱠᱷᱚᱡ ᱠᱚ ᱰᱩᱵᱩᱡᱚᱜ-ᱟ ᱦᱟᱸᱜ,
ᱦᱮᱸ
ᱩᱱ ᱫᱚ ᱦᱟᱸᱜ ᱚᱱᱟ ᱞᱚᱴᱟ ᱢᱮᱥᱟ ᱠᱚ ᱰᱩᱵᱩᱡᱚᱜ-ᱟ, ᱚᱸᱰᱮ ᱱᱟᱜ ᱟᱨ ᱜᱟᱹᱰᱭᱟᱹ ᱫᱟᱜ ᱥᱮ ᱜᱟᱰᱟ ᱫᱟᱜ ᱥᱮ ᱱᱟᱹᱭ ᱫᱟᱜ ᱠᱚᱦᱟᱜ ᱠᱚ ᱟᱹᱜᱩ ᱛᱚᱨᱟᱭᱟ ᱦᱟᱸᱜ,
ᱦᱳᱭ ᱦᱳ ᱚ ᱦᱳᱭ
ᱟᱸ ᱚᱱᱟ ᱟᱹᱜᱩ ᱠᱟᱛᱮᱫ ᱫᱚ ᱦᱟᱸᱜ, ᱵᱷᱤᱛᱤᱨ ᱚᱲᱟᱜ ᱠᱚᱨᱮ, ᱡᱟᱦᱟᱸ ᱛᱤᱱᱟᱹᱜ ᱟᱵᱚᱣᱟᱜ ᱚᱲᱟᱜ ᱵᱟᱠᱷᱳᱞ ᱠᱚ ᱢᱮᱱᱟᱜ ᱛᱟᱵᱚᱱ ᱦᱟᱸᱜ ᱚᱱᱟ ᱠᱚᱨᱮᱜ ᱠᱚ ᱪᱷᱤᱴᱠᱟᱹᱣ ᱵᱟᱲᱟᱣ-ᱟ ᱦᱟᱸᱜ, ᱟᱨ ᱚᱱᱟ ᱠᱚ ᱪᱷᱤᱴ ᱠᱟᱹᱣ ᱵᱟᱲᱟ ᱦᱩᱭ ᱠᱟᱛᱮᱜ ᱦᱟᱸᱜ ᱜᱚᱝᱠᱮ ᱚᱱᱟ ᱫᱚ ᱦᱟᱸᱜ ᱦᱩᱲᱩ ᱵᱟᱸᱫᱤ ᱨᱮᱜᱮ
ᱦᱳᱭ ᱦᱳᱭ ᱦᱳᱭ ᱦᱳᱭ ᱦ
ᱦᱮᱸ ᱚᱸᱻ ᱚᱲᱟᱜ ᱠᱚᱨᱮ ᱦᱚᱸ ᱜᱚᱜᱚ ᱛᱟᱠᱚ, ᱥᱮ ᱚᱲᱟᱜ ᱮᱨᱟ ᱠᱚ ᱦᱟᱸᱜ
ᱦᱳᱭ ᱦᱳᱭ ᱦᱳᱭ
ᱚᱲᱟᱜ ᱠᱚ ᱪᱷᱚᱸᱪ ᱪᱷᱟᱯᱟ ᱥᱚᱡ ᱪᱷᱚᱸᱪ ᱥᱟᱯᱟ ᱠᱟᱛᱮᱜ ᱦᱟᱸᱜ ᱩᱝᱠᱩ ᱦᱚᱸ
ᱦᱳᱭ ᱦᱳᱭ
ᱛᱩᱯᱩ ᱥᱟᱯᱟ ᱵᱟᱲᱟ ᱠᱟᱛᱮᱜ ᱦᱟᱸᱜ ᱟᱫᱚ ᱦᱟᱸᱜ ᱟᱫᱚ ᱚᱱᱟ ᱯᱤᱴᱷᱟᱹ ᱞᱟᱴᱷᱟ ᱥᱮᱫ ᱠᱚ ᱫᱷᱩᱨᱟᱹᱜ-ᱟ ᱦᱟᱸᱜ ᱟᱫᱚ ᱩᱱᱫᱚ᱾
ᱦᱳᱭ ᱦᱳᱭ ᱦᱳᱭ
ᱦᱮᱸ ᱦᱮᱸ ᱟᱫᱚ ᱚᱱᱮᱝ ᱚᱝᱠᱟ ᱜᱮ ᱦᱟᱸᱜ, ᱟᱫᱚ ᱜᱚᱝᱠᱮ ᱟᱵᱮᱱ ᱦᱚᱸ ᱡᱩᱫᱤ ᱢᱟᱱᱮᱻ ᱯᱳᱭᱞᱳ ᱫᱤᱱ ᱨᱮᱱᱟᱜ ᱡᱩᱫᱤ ᱠᱟᱹᱴᱤᱜ ᱵᱮᱱ ᱞᱟᱹᱭ ᱠᱟ ᱱᱟᱥ ᱥᱟᱠᱨᱟᱛ ᱤᱭᱟᱹᱛᱮ, ᱵᱟᱨᱮᱛᱮ ᱟᱹᱰᱤ ᱜᱮ ᱡᱩᱛ ᱠᱚᱜ-ᱟ ᱠᱟᱹᱴᱤᱜ ᱛᱟᱯᱚᱨᱮ ᱦᱟᱸᱜ ᱞᱤᱧ
ᱦᱳᱭ ᱜᱚᱝᱠᱮ, ᱟᱹᱞᱤᱝ ᱥᱮᱜ ᱦᱚᱸ ᱱᱚᱝᱠᱟ ᱠᱚᱻ ᱡᱟᱦᱟᱸ ᱥᱟᱦᱟᱱ ᱠᱚᱠᱚ ᱢᱟᱜ ᱤᱫᱤ ᱦᱤᱨᱟᱹ ᱠᱟᱜ-ᱟ ᱡᱟᱦᱟᱸ ᱫᱚ ᱫᱚᱦᱚ ᱡᱳᱨᱳᱜ ᱠᱚ ᱞᱟᱹᱜᱤᱫ ᱦᱮᱸ ᱥᱟᱠᱨᱟᱛ ᱠᱚ ᱛᱤᱱ ᱨᱮ ᱦᱮᱸ ᱛᱚ ᱫᱚ ᱢᱟᱜ ᱨᱮᱰᱤ ᱨᱚᱦᱚᱲ ᱠᱟᱛᱮᱜ ᱟᱫᱚ ᱛᱚ ᱦᱚᱲ ᱜᱮ ᱵᱷᱳᱨ ᱛᱮᱠᱚ ᱪᱟᱞᱟᱜ-ᱟ, ᱦᱮᱸ ᱪᱟᱞᱟᱜ ᱟᱠᱚ ᱜᱤᱫᱽᱨᱟᱹ ᱠᱚ ᱡᱟᱦᱟᱸ ᱨᱮᱫᱚ ᱥᱟᱦᱟᱱ ᱦᱚᱸ ᱠᱚ ᱠᱮᱞ ᱠᱚ ᱛᱮᱠᱚ ᱤᱫᱤ ᱛᱚᱨᱟᱭ ᱜᱮᱭᱟ, ᱦᱟᱸ
ᱦᱟᱸ ᱦᱟᱸ ᱦᱟᱸ᱾
ᱛᱚ ᱜᱚᱝᱠᱮ ᱟᱹᱵᱤᱱ ᱡᱟᱦᱟᱸ ᱵᱤᱱ ᱞᱟᱹᱭ ᱠᱮᱫᱟ ᱡᱟᱦᱟᱸ ᱞᱚᱴᱟ ᱫᱟᱜ ᱜᱚᱝᱠᱮ ᱟᱹᱞᱤᱧ ᱥᱮᱫ ᱫᱚ ᱜᱚᱝᱠᱮ ᱱᱚᱝᱠᱟ ᱞᱚᱴᱟ ᱫᱟᱜ ᱫᱚ ᱱᱟᱜ ᱵᱟᱝᱠᱚ ᱤᱫᱤᱭᱟ᱾
ᱚᱻ ᱚ ᱚ ᱚ ᱦᱚᱸ
ᱟᱫᱚ ᱠᱚ ᱪᱟᱞᱟᱜ-ᱟ ᱜᱚᱝᱠᱮ ᱟᱨ ᱟᱹᱞᱤᱧ ᱦᱚᱞᱤᱧ ᱪᱟᱞᱟᱣ ᱵᱟᱲᱟᱣ ᱟᱠᱟᱱ ᱜᱮᱭᱟ ᱛᱚ ᱟᱨ ᱯᱤᱴᱷᱟᱹ ᱠᱚ ᱤᱫᱤ ᱛᱚᱨᱟ ᱦᱩᱭ ᱠᱚᱜ-ᱟ᱾
ᱦᱮᱸ ᱦᱮᱸ
ᱟᱨ ᱱᱚᱰᱮ ᱮᱸᱻ ᱛᱩᱯᱩ ᱚᱠᱛᱚ ᱜᱮ ᱱᱚᱣᱟ ᱡᱟᱦᱟᱸ ᱥᱟᱦᱟᱱ ᱠᱚ ᱚᱱᱟ ᱫᱷᱚᱨᱟᱣ ᱦᱩᱭ ᱠᱚᱜ-ᱟ, ᱟᱨ ᱛᱩᱯᱩ ᱛᱮ ᱚᱱᱟ ᱚᱱᱟ ᱥᱮᱸᱜᱮᱞ ᱨᱮ ᱡᱩᱨᱩᱜ ᱦᱩᱭ ᱠᱚᱜ-ᱟ᱾
ᱦᱮᱸ ᱦᱮᱸ ᱦᱮᱸ᱾
ᱟᱨ ᱱᱟᱣᱟ ᱡᱟᱢᱟ ᱠᱚ ᱱᱦᱟᱜ ᱤᱫᱤ ᱦᱩᱭ ᱠᱚᱜ ᱜᱮᱭᱟ᱾ ᱦᱮᱸ ᱡᱟᱦᱟᱸ ᱫᱚ ᱠᱤᱨᱤᱧ ᱦᱩᱭᱩᱜᱚᱼᱟ ᱟᱭᱳ ᱵᱟᱵᱟ ᱡᱟᱦᱟᱸ ᱠᱚ ᱠᱤᱨᱤᱧ ᱠᱮᱵᱚᱱᱟ᱾
ᱦᱮᱸ ᱦᱮᱸ ᱦᱮᱸ᱾
ᱚᱱᱟ ᱤᱫᱤ ᱠᱟᱛᱮᱜ ᱟᱨ ᱱᱚᱣᱟ ᱠᱚ ᱦᱚᱨᱚᱜ ᱵᱟᱲᱟ ᱠᱟᱛᱮᱜ ᱟᱫᱚ ᱱᱚᱸᱰᱮ ᱜᱮᱞᱮ ᱫᱩᱲᱩᱵ ᱠᱟᱛᱮᱜ ᱞᱮ ᱡᱚᱢᱟ ᱡᱟᱦᱟᱸᱭ ᱡᱟᱦᱟᱸᱭ ᱯᱤᱴᱷᱟᱹ ᱠᱚᱠᱚ ᱤᱫᱤ ᱡᱩᱱᱩᱜᱼᱟ᱾ ᱦᱩᱸ ᱟᱫᱚ ᱚᱱᱟ ᱠᱚᱠᱚ ᱤᱫᱤᱭᱟ᱾
ᱦᱮᱸ,
ᱦᱳᱭ ᱮᱱᱠᱷᱟᱱ ᱜᱮ ᱟᱫᱚ ᱚᱲᱟᱜ ᱛᱮᱠᱚ ᱨᱩᱣᱟᱹᱲ ᱦᱤᱡᱩᱜᱼᱟ ᱟᱨ ᱯᱩᱡᱟᱹ ᱱᱟᱜ-ᱟ ᱵᱟᱵᱟ ᱛᱟᱠᱚ ᱜᱮᱠᱚ ᱠᱚᱨᱟᱣ ᱠᱟᱫᱟ ᱱᱟᱜ ᱟᱹᱞᱤᱧ ᱫᱚᱞᱤᱧ ᱵᱟᱞᱤᱧ ᱠᱚᱨᱟᱣ ᱠᱟᱫᱟ᱾
ᱦᱮᱸ ᱦᱮᱸ ᱦᱮᱸ᱾
ᱟ ᱯᱩᱡᱟᱹ ᱵᱟᱲᱟᱭᱟᱠᱚ ᱟᱨ ᱟᱹᱞᱤᱧ ᱫᱚ ᱠᱷᱮᱞᱳᱰ ᱠᱚᱞᱤᱧ ᱪᱟᱞᱟᱜᱼᱟ ᱩᱱ ᱦᱤᱞᱚᱜ ᱠᱷᱮᱞᱳᱰ ᱦᱮᱯᱨᱟᱣ ᱦᱚᱸᱠᱚ ᱫᱚᱦᱚᱭ ᱜᱮᱭᱟ᱾
ᱦᱮᱸ ᱦᱮᱸ ᱦᱮᱸ᱾
ᱟᱨᱻ ᱩᱱ ᱦᱤᱞᱳᱜ ᱜᱮ ᱡᱤᱞ ᱩᱛᱩ ᱦᱚᱸᱠᱚ ᱤᱥᱤᱱᱟ ᱡᱟᱦᱟᱸ ᱫᱚ ᱵᱚᱸᱜᱟᱭᱟᱠᱚ ᱦᱮᱸ ᱟᱞᱮ ᱟᱨ ᱚᱱᱟ ᱟᱫᱚ ᱠᱚ ᱯᱤᱴᱷᱟᱹᱭᱟ ᱯᱤᱴᱷᱟᱹ ᱠᱚᱸᱦᱚ ᱠᱚ ᱵᱚᱸᱜᱟᱭᱟ ᱦᱩᱸ᱾ ᱟᱨ ᱡᱟᱦᱟᱸᱞᱤᱧ ᱧᱮᱞ ᱠᱟᱫᱟ ᱟᱹᱞᱤᱧ ᱥᱮᱫ ᱫᱚ ᱚᱱᱟ ᱥᱟᱠᱨᱟᱛ ᱞᱮᱠᱟᱱ ᱫᱤᱱ ᱨᱮᱜᱮ ᱮᱸ ᱵᱷᱮᱡᱟ ᱫᱚᱠᱚ ᱵᱤᱫᱟ᱾
ᱦᱮᱸ ᱦᱮᱸ᱾
ᱚᱱᱟ ᱵᱷᱮᱡᱟ ᱵᱤᱫᱟ ᱠᱚ ᱟᱫᱚ ᱟᱹᱞᱤᱧ ᱢᱟ ᱠᱷᱮᱞ ᱧᱮᱞ ᱠᱷᱮᱞ ᱞᱤᱧ ᱪᱟᱞᱟᱜᱼᱟ ᱟᱫᱚ ᱠᱷᱮᱞ ᱦᱩᱭ ᱠᱟ ᱛᱮᱜ ᱱᱚᱣᱟ ᱛᱟᱨᱟᱥᱤᱧ ᱫᱚ ᱟᱫᱚ ᱦᱟᱸᱜ ᱱᱚᱣᱟ ᱵᱷᱮᱡᱟ ᱛᱩᱧ ᱧᱮᱞ ᱜᱮᱞᱤᱧ ᱪᱟᱞᱟᱜᱼᱟ᱾
ᱦᱮᱸ ᱦᱮᱸ ᱦᱮᱸ,
ᱦᱮᱸ,
ᱟᱫᱚ ᱜᱚᱝᱠᱮ ᱟᱵᱮᱧ
ᱮᱸ ᱟᱹᱞᱤᱧ ᱟᱹᱵᱤᱱ ᱥᱮᱜ ᱫᱚ ᱵᱷᱮᱡᱟ ᱠᱚᱫᱚ ᱵᱤᱫ ᱜᱮᱭᱟ ᱠᱚ ᱥᱮ ᱵᱟᱝ?
ᱦᱮᱸ ᱜᱚᱝᱠᱮ ᱞᱟᱹᱭ ᱫᱟᱞᱤᱧ ᱦᱟᱸᱜ ᱟᱞᱮ ᱥᱮᱜ ᱦᱚᱸ ᱜᱚᱝᱠᱮ ᱚᱝᱠᱟ ᱵᱮᱡᱷᱟ ᱛᱩᱧ ᱠᱚ ᱦᱟᱸᱜ ᱦᱩᱭ ᱫᱚ ᱦᱩᱭᱩᱜᱼᱟ ᱮᱱ ᱫᱚ ᱮᱸ ᱮᱱ ᱦᱤᱞᱳᱜ ᱫᱚ ᱵᱟᱝ ᱦᱩᱭᱩᱜᱼᱟ ᱟᱵᱮᱱ ᱫᱚ ᱦᱟᱸᱜ ᱵᱮᱱ ᱞᱟᱹᱭ ᱠᱮᱫᱟ ᱥᱟᱠᱨᱟᱛ ᱦᱤᱞᱳᱜ ᱥᱮ ᱦᱟᱸᱜ ᱮᱱᱦᱤᱞᱳᱜ ᱠᱟᱛᱷᱟ ᱵᱮᱱ ᱞᱟᱹᱭ ᱠᱮᱫᱟ᱾ ᱦᱮᱸ ᱜᱚᱝᱠᱮ ᱟᱞᱮ ᱥᱮᱜ ᱫᱚ ᱮᱱ ᱦᱤᱞᱳᱜ ᱫᱚ ᱵᱟᱝ ᱦᱩᱭᱩᱜᱼᱟ ᱵᱮᱡᱷᱟ ᱛᱩᱧ ᱫᱚ ᱡᱟᱦᱟᱸ ᱫᱚᱵᱚᱱ ᱞᱟᱹᱭᱫᱟ ᱟᱠᱷᱟᱱ ᱡᱟᱛᱛᱟ᱾ ᱥᱮ ᱟᱵᱚ ᱱᱤᱭᱟᱹ ᱥᱟᱱᱛᱟᱲ ᱥᱚᱢᱟᱡᱽ ᱨᱮᱱᱟᱜ ᱯᱳᱭᱞᱳ ᱢᱟᱹᱦᱤᱛ ᱢᱮᱱᱛᱮ ᱵᱚᱱ ᱵᱩᱡᱽ ᱟᱹᱜᱩᱭᱫᱟ ᱥᱮ ᱥᱮᱨᱢᱟ ᱨᱮᱱᱟᱜ ᱯᱳᱭᱞᱳ ᱢᱟᱹᱦᱤᱛ ᱢᱮᱱᱛᱮ ᱵᱚᱱ ᱵᱩᱡᱷᱟᱹᱣᱟ ᱦᱟᱸᱜ᱾
ᱦᱮᱸ ᱮᱱ ᱦᱤᱞᱳᱜ ᱜᱮ ᱦᱟᱸᱜ ᱟᱞᱮ ᱚᱱᱛᱮ ᱫᱚ ᱦᱟᱸᱜ ᱚᱱᱟ ᱵᱮᱡᱷᱟ ᱛᱩᱧ ᱫᱚ ᱦᱩᱭᱩᱜᱼᱟ ᱚᱱᱟ ᱫᱚᱭ ᱮᱸ ᱦᱚᱦᱚᱭᱟ ᱦᱟᱸᱜ ᱡᱟᱦᱟᱸᱭ ᱫᱚ ᱡᱚᱜᱽ ᱢᱟᱺᱡᱷᱤ ᱠᱟᱱᱟᱭ ᱦᱟᱸᱜ ᱟᱹᱞᱤᱧ ᱡᱟᱜᱛᱮᱞᱤᱧ ᱩᱸ ᱵᱟᱰᱟᱭᱟᱞᱤᱧ ᱚᱱᱟ ᱜᱮ ᱦᱟᱸᱜ ᱞᱤᱧ ᱞᱟᱹᱭ ᱫᱟ᱾ ᱟᱫᱚ ᱩᱱᱤᱜᱮ ᱦᱟᱸᱜ ᱮ ᱦᱚᱦᱚ ᱠᱚᱣᱟ ᱦᱟᱸᱜ ᱵᱮᱡᱷᱟ ᱛᱩᱧ ᱠᱚᱫᱚ ᱟᱨ ᱟᱹᱰᱤ ᱜᱟᱱ ᱦᱚᱲ ᱜᱮ ᱦᱟᱸᱜ ᱵᱚᱱ ᱵᱟᱰᱟᱭ ᱜᱮᱭᱟ ᱦᱟᱸᱜ ᱮᱱᱚ ᱫᱚ ᱵᱮᱡᱷᱟ ᱛᱩᱧ ᱦᱩᱭᱩᱜᱼᱟ᱾ ᱟᱫᱚ ᱟᱹᱛᱩᱨᱮᱱ ᱫᱚ ᱟᱹᱰᱤ ᱦᱚᱲ ᱦᱚᱲ ᱜᱮ ᱚᱝᱠᱟ ᱠᱚ ᱨᱮᱰᱤ ᱠᱚᱜᱼᱟ ᱥᱮ ᱥᱟᱹᱛ ᱠᱟᱛᱮᱜ ᱠᱚ ᱛᱟᱦᱮᱸᱱᱟ ᱥᱟᱹᱛ ᱥᱟᱯᱲᱟᱣ ᱠᱟ ᱛᱮᱜ ᱦᱟᱸᱜ ᱟᱫᱚ ᱚᱱᱟ ᱵᱮᱡᱷᱟ ᱛᱩᱧ ᱫᱚ ᱦᱟᱸᱜ ᱠᱟᱭᱨᱟ ᱫᱟᱨᱮ ᱨᱮᱠᱚ ᱛᱩᱧᱟ ᱦᱟᱸᱜ ᱜᱚᱝᱠᱮ᱾
ᱦᱚᱭ
ᱦᱩᱸ ᱟᱫᱚ ᱜᱚᱝᱠᱮ ᱚᱱᱟ ᱦᱩᱸ ᱵᱮᱡᱦᱟ ᱛᱩᱧ ᱫᱚ ᱦᱟᱸᱜ ᱱᱤᱝᱠᱟᱹ ᱚᱱᱟ ᱠᱟᱭᱨᱟ ᱫᱟᱨᱮ ᱨᱮ ᱡᱟᱸᱦᱟᱭᱟᱜ ᱜᱮ ᱥᱟᱨ ᱟᱴᱚᱜᱚᱜ ᱛᱟᱭᱟ ᱥᱮ ᱛᱟᱦᱮᱸᱱ ᱛᱟᱭᱟ, ᱟᱸᱜ ᱩᱱᱤ ᱜᱮ ᱦᱟᱸᱜ ᱥᱮ ᱡᱤᱛᱠᱟᱹᱨᱚᱜ ᱠᱟᱱᱟᱭ ᱦᱟᱸᱜ ᱾
ᱦᱳᱭ ᱦᱚᱭ ᱦᱚ-
ᱦᱩᱸ ᱟᱨ ᱚᱱᱟ ᱡᱤᱛᱠᱟᱹᱨ ᱠᱟᱛᱮᱫ ᱫᱚ ᱦᱟᱸᱜ ᱜᱚᱝᱠᱮ ᱩᱱᱤ ᱡᱚᱜᱽ ᱢᱟᱹᱡᱷᱤ ᱡᱟᱸᱦᱟᱭ ᱫᱚᱦᱚ ᱟᱠᱟᱫᱟᱭ ᱦᱟᱸᱜ ᱚᱱᱟ ᱵᱮᱡᱷᱟ ᱛᱩᱧ ᱚᱱᱟ ᱫᱚ ᱦᱟᱸᱜ ᱚᱱᱟ ᱫᱚ ᱚᱱᱟ ᱡᱟᱸᱦᱟ ᱥᱤᱨᱯᱟᱹᱭ ᱮᱢᱟᱭᱟ ᱦᱟᱸᱜ
ᱦᱳᱭ,
ᱦᱮᱸ ᱱᱟᱣᱟ ᱫᱷᱩᱛᱤ ᱟᱨ ᱱᱟᱣᱟ ᱜᱮᱸᱡᱤ ᱦᱟᱸᱜ ᱮ ᱮᱢᱟᱭᱟ ᱦᱟᱸᱜ ᱩᱱᱤ ᱫᱚ ᱦᱟᱸᱜ ᱾
ᱦᱳᱭ ᱜᱚᱝᱠᱮ ᱟᱹᱞᱤᱝ ᱥᱮᱜ ᱦᱚᱸ ᱱᱚᱝᱠᱟ ᱜᱮ ᱦᱩᱭᱩᱜ-ᱟ ᱡᱟᱸᱦᱟ ᱫᱚ ᱡᱚᱜᱽ ᱢᱟᱺᱡᱷᱤ ᱜᱮ᱾ ᱵᱤᱫᱟᱭ ᱟᱱᱟ ᱫᱷᱩᱛᱤ ᱱᱟ ᱡᱟᱢᱟᱸ ᱦᱟᱸᱜ ᱤᱸᱫᱤ ᱮᱢᱟ ᱦᱟᱠᱚᱣᱟ ᱠᱚ ᱟᱨ ᱭᱟᱜ ᱟᱨ ᱜᱚᱝᱠᱮ ᱵᱷᱮᱡᱟ ᱛᱩᱧ ᱨᱮ ᱦᱩᱭᱩᱜ-ᱟ ᱡᱟᱸᱦᱟ ᱫᱚ ᱮᱸ ᱵᱟᱹᱲᱤᱡ ᱵᱟᱹᱲᱤᱡ ᱠᱚ ᱨᱚᱲ ᱜᱮᱭᱟ ᱱᱚᱸᱰᱮ ᱦᱮᱸᱜ ᱞᱟᱹᱭ ᱟᱠᱚ ᱡᱮᱜ ᱮᱸ ᱱᱚᱝᱠᱟᱱ ᱡᱟᱸᱦᱟ ᱫᱚ ᱞᱮᱠᱟᱱ ᱛᱩᱧ ᱨᱮᱫᱚ ᱵᱟᱹᱲᱤᱡ ᱵᱟᱹᱲᱤᱡ ᱠᱟᱛᱷᱟ ᱜᱮᱠᱚ ᱨᱚᱲᱼᱟ ᱥᱮ ᱪᱮᱫ?
ᱦᱮᱸ ᱦᱮᱸ ᱦᱮᱸ, ᱜᱚᱝᱠᱮ ᱚᱱᱟ ᱠᱚᱫᱚ ᱟᱹᱞᱤᱧ ᱫᱚ ᱦᱟᱸᱜ ᱚᱸᱻᱢ ᱵᱟᱹᱞᱤᱧ ᱟᱸᱡᱚᱢ ᱵᱟᱲᱟ ᱟᱠᱟᱫᱟ ᱦᱮᱸ, ᱟᱵᱮᱱ ᱦᱚᱸ ᱵᱮᱱ ᱞᱟᱹᱭ ᱟᱫ ᱞᱤᱧᱟ ᱛᱚ ᱚᱱᱟ ᱠᱚ ᱟᱸᱡᱚᱢ ᱠᱟᱛᱷᱟ ᱦᱚᱸ ᱟᱹᱰᱤ ᱨᱟᱹᱥᱠᱟᱹ ᱜᱮᱞᱤᱧ ᱵᱩᱡᱽ ᱠᱮᱫᱟ ᱦᱟᱸᱜ ᱾
ᱦᱳᱭ ᱦᱳᱭ ᱦᱳᱭ ᱦᱚᱭ᱾
ᱦᱩᱸ ᱟᱫᱚᱜ
ᱦᱩᱸ ᱜᱚᱝᱠᱮ ᱢᱮᱱ ᱫᱟ ᱞᱤᱧ ᱟ ᱟᱠᱷᱟᱱ ᱡᱟᱛᱨᱟ ᱦᱤᱞᱳᱜ ᱫᱚ ᱦᱟᱸᱜ ᱟᱨᱦᱚᱸ ᱦᱟᱸᱜ ᱩᱸᱠᱩ ᱮᱸ ᱵᱟᱹᱵᱩ ᱛᱟᱠᱚ ᱫᱚ ᱦᱟᱸᱜ ᱟᱨᱦᱚᱸ ᱥᱮᱸᱫᱽᱨᱟ ᱠᱚᱠᱚ ᱪᱟᱞᱟᱜ-ᱟ ᱦᱟᱸᱜ ᱩᱸᱠᱩ ᱫᱚ ᱮᱭ ᱠᱩᱞᱟᱹᱭ ᱥᱮᱸᱫᱽᱨᱟ ᱥᱮ ᱢᱮᱱ ᱴᱟ ᱫᱚ ᱠᱩᱞᱟ. ᱭ ᱥᱮᱸᱫᱽᱨᱟ ᱠᱚᱫᱚ ᱩᱱᱟᱹᱜ ᱫᱚ ᱵᱟᱠᱚ ᱪᱟᱞᱟᱜ ᱠᱟᱱᱟ ᱦᱩᱱᱟᱹᱝ, ᱜᱩᱰᱩ ᱜᱚᱡᱽ ᱦᱟᱸᱜ ᱠᱚ ᱪᱟᱞᱟᱜ ᱠᱟᱱᱟ ᱦᱟᱸᱜ ᱱᱮᱛᱟᱨ ᱫᱚ ᱦᱟᱸᱜ ᱾ ᱟᱸ ᱜᱚᱝᱠᱮ ᱟᱯᱮ ᱥᱮᱫ ᱫᱚ ᱚᱸᱠᱟ ᱥᱮᱸᱫᱽᱨᱟ ᱠᱚᱫᱚ ᱠᱚ ᱪᱟᱞᱟᱜ-ᱟ ᱥᱮ ᱵᱟᱝ?
ᱵᱟᱝᱼᱟᱸ ᱵᱟᱝ ᱜᱚᱝᱠᱮ ᱟᱹᱞᱤᱧ ᱥᱮᱫ ᱫᱚ ᱵᱟᱝ ᱞᱤᱧ ᱧᱮᱞ ᱵᱟᱲᱟ ᱦᱟᱠᱟᱜ ᱠᱚᱣᱟ ᱡᱮ ᱥᱮᱸᱫᱽᱨᱟ ᱠᱚ ᱪᱟᱞᱟᱜ-ᱟ ᱦᱮᱸ? ᱛᱚ ᱱᱚᱝᱠᱟᱱ ᱰᱤᱭᱟᱹ ᱨᱮᱫᱚ ᱟᱨᱠᱤ ᱵᱟᱝ ᱞᱤᱧ ᱧᱮᱞ ᱟᱠᱟᱜ ᱠᱚᱣᱟ ᱾
ᱚᱦᱚᱸ, ᱦᱮᱸ ᱟᱫᱚ ᱚᱱᱮ ᱜᱚᱝᱠᱮ
ᱟᱵᱚ ᱫᱤᱥᱚᱢ ᱥᱮ ᱟᱯᱮ ᱫᱤᱥᱚᱢ ᱫᱚ ᱦᱟᱸᱜ ᱚᱸᱠᱟ ᱫᱚ ᱵᱟᱝ ᱢᱮᱥᱟᱜ ᱜᱮᱭᱟ ᱥᱮ ᱟᱹᱰᱤ ᱜᱟᱱ ᱠᱟᱹᱢᱤ ᱦᱚᱨᱟ ᱜᱮ ᱚᱸᱠᱟᱵ ᱵᱷᱤᱱᱟᱹ ᱵᱷᱤᱱᱟᱹ ᱜᱮ ᱦᱮᱸᱱᱟᱜ-ᱟ ᱥᱮ ᱡᱩᱫᱟᱹ ᱡᱩᱫᱟᱹ ᱢᱮᱱᱟᱜ-ᱟ,
ᱦᱳᱭ ᱜᱚᱝᱠᱮ ᱦᱳᱭ ᱟᱹᱰᱤ ᱜᱮ ᱡᱩᱫᱟᱹ ᱥᱮ ᱞᱤᱧ ᱵᱩᱡᱷᱟᱹᱣ ᱠᱮᱜ ᱦᱮᱸ ᱱᱚᱜ-ᱚᱭ ᱡᱮ ᱢᱟᱹᱭ ᱵᱟᱹᱵᱩ ᱛᱟᱠᱚ ᱛᱚᱠᱚ ᱱᱚᱛᱮ ᱫᱚ ᱦᱟᱸᱜ ᱵᱤᱱ ᱞᱟᱹᱭ ᱠᱮᱫᱟ ᱞᱚᱴᱟ ᱫᱟᱜ ᱤᱫᱤ ᱠᱟᱛᱮᱜ ᱮᱸ ᱥᱟᱹᱜᱩᱱ ᱞᱳ ᱛᱮ ᱵᱷᱩᱨᱟᱹᱜ ᱟᱹᱜᱩᱭᱟᱠᱳ, ᱞᱳ